ᱦᱮᱞᱳ ᱜᱚᱢᱠᱮ᱾
ᱦᱮᱸ ᱦᱮᱞᱳ᱾
ᱡᱚᱦᱟᱨ ᱜᱮ ᱜᱚᱢᱠᱮ᱾
ᱦᱳᱭ ᱡᱚᱦᱟᱨ ᱡᱚᱦᱟᱨ᱾
ᱛᱟᱦᱞᱮ ᱜᱚᱝᱠᱮ ᱡᱚᱢ ᱵᱟᱲᱟ ᱠᱮᱫᱟ ᱵᱤᱱ ᱥᱮ ᱵᱟᱝ ᱛᱚᱵᱮ?
ᱦᱮᱸ ᱡᱚᱢ ᱠᱚᱫᱚ ᱦᱩᱭ ᱟᱠᱟᱱᱟ ᱮᱱᱟᱝ ᱨᱮᱜᱮ᱾
ᱟᱪᱪᱷᱟ ᱟᱪᱪᱷᱟ ᱚᱱᱟᱝ ᱨᱮᱜᱮ ᱵᱟᱝ᱾
ᱦᱮᱸ ᱮᱱᱟᱝ ᱨᱮᱜᱮ ᱦᱩᱭ ᱠᱟᱱᱟ᱾
ᱦᱮᱸ ᱟᱪᱪᱷᱟ ᱟᱪᱪᱷᱟ᱾
ᱟᱵᱮᱱ ᱟᱵᱮᱱ ᱡᱚᱢ ᱠᱮᱫᱟ ᱵᱮᱱ?
ᱦᱮᱸ ᱡᱚᱢ ᱠᱮᱫᱼᱟ ᱞᱤᱧ ᱡᱚᱢ ᱵᱟᱲᱟ ᱠᱟᱛᱮᱜ ᱫᱩᱲᱩᱵ ᱦᱩᱭ ᱟᱠᱟᱱᱟ ᱦᱮᱥᱮ ᱟᱫᱚ ᱱᱤᱭᱟᱹ ᱠᱚ ᱪᱮᱛᱟᱱ ᱡᱚᱢ ᱵᱟᱲᱟ ᱠᱟᱛᱮ ᱫᱩᱲᱩᱵ ᱞᱮᱠᱷᱟᱱ ᱟᱹᱰᱤ ᱱᱟᱯᱟᱭ ᱠᱟᱹᱢᱤ ᱮᱢᱟᱭ ᱦᱚᱲᱢᱚ ᱨᱮ ᱚᱱᱟ ᱠᱷᱟᱹᱛᱤᱨ ᱫᱩᱲᱩᱵ ᱦᱩᱭ ᱟᱠᱟᱱᱟ᱾
ᱦᱮᱸ ᱛᱷᱚᱲᱟ ᱜᱟᱱ ᱫᱩᱲᱩᱵ ᱠᱟᱛᱮᱜ ᱛᱟᱨ-ᱯᱚᱨ ᱜᱤᱛ ᱟᱨ ᱛᱟᱦᱞᱮ ᱚᱱᱛᱮ ᱫᱟᱜ ᱪᱮᱫ ᱞᱮᱠᱟ ᱫᱟᱜ ᱠᱚ ᱚᱱᱛᱮ?
ᱦᱮᱸ ᱫᱟᱜ ᱵᱚᱞᱛᱮ ᱛᱮᱦᱮᱧ ᱫᱚ ᱵᱟᱭ ᱫᱟᱜ ᱠᱟᱜᱠᱟᱫᱟᱭ ᱫᱟᱜ ᱫᱚ ᱫᱟᱜ ᱠᱟᱫᱟᱭ ᱠᱚᱡ ᱪᱩᱞᱩᱝ ᱦᱟᱞᱠᱟ ᱦᱮᱸᱥᱮ ᱱᱟᱥᱮᱱᱟᱜ ᱱᱟ ᱟᱹᱭᱩᱵ ᱵᱮᱲᱟ ᱟᱨ ᱵᱟᱨ ᱯᱮ ᱫᱤᱱ ᱫᱚ ᱵᱟᱭ ᱫᱟᱜ ᱟᱠᱟᱫᱟ ᱦᱮᱸ ᱥᱮ ᱚᱱᱠᱟ ᱜᱮ ᱪᱟᱞ ᱠᱟᱱᱟ᱾ ᱛᱚ ᱟᱯᱮᱥᱮᱱ ᱫᱚ ᱫᱟᱜ ᱵᱟᱲᱟ ᱟᱠᱚ ᱪᱮᱫᱠᱟ?
ᱦᱮᱸ ᱱᱚᱱᱛᱮ ᱦᱚᱸ ᱚᱱᱠᱟ ᱜᱮ ᱢᱤᱫ ᱫᱤᱱ ᱵᱟᱨ ᱫᱤᱱ ᱫᱚ ᱦᱚᱞᱟ ᱢᱟᱦᱫᱮᱨ ᱫᱟᱜ ᱵᱟᱲᱟ ᱠᱮᱫ ᱜᱮᱭᱟᱭ ᱟᱨ ᱛᱮᱦᱮᱧ ᱫᱚ ᱦᱟᱸᱜ ᱚᱱᱠᱟ ᱨᱤᱢᱤᱞ ᱨᱤᱢᱤᱞ ᱜᱮ ᱨᱤᱢᱤᱞ ᱞᱮᱫ ᱟᱭ ᱟᱫᱚ ᱵᱟᱭ ᱫᱟᱜ ᱠᱟᱫᱟᱭ ᱦᱟᱸᱜ᱾
ᱟᱪᱪᱷᱟ ᱟᱪᱪᱷᱟ ᱚᱵ᱾
ᱛᱟᱦᱞᱮ ᱦᱩᱲᱩ ᱨᱚᱦᱚᱭ ᱠᱚᱯᱮ ᱫᱷᱩᱨᱟᱹᱣ ᱱᱟ ᱥᱮ ᱵᱟᱝ?
ᱦᱩᱸ ᱨᱚᱦᱚᱭ ᱠᱚᱫᱚ ᱱᱚᱜ ᱚᱭ ᱛᱚ ᱫᱩ ᱟᱨᱟᱢᱵᱚ ᱦᱩᱭᱩᱜ ᱠᱟᱱᱟ ᱦᱮᱸᱥᱮ᱾ ᱟᱫᱚ ᱢᱤᱫ ᱵᱟᱨ ᱦᱚᱲ ᱫᱚᱠᱚ ᱟᱨᱟᱢᱵᱷᱚ ᱠᱟᱫᱟ ᱩᱱᱠᱩ ᱫᱚ ᱫᱟᱜ ᱮ ᱫᱟᱜ ᱠᱚ ᱢᱮᱱᱟᱜ ᱛᱟᱠᱚᱣᱟ ᱠᱷᱮᱛ ᱨᱮ ᱥᱮᱨᱢᱟ ᱡᱟᱹᱲᱤ ᱨᱮᱱᱟᱜ ᱫᱟᱜ ᱟᱫᱚ ᱟᱞᱮ ᱠᱚ ᱥᱚᱵ ᱥᱮ ᱡᱟᱦᱟᱸᱭ ᱟᱨᱚ ᱢᱮᱱᱟᱜ ᱠᱚᱣᱟ ᱦᱚᱲ ᱩᱱᱠᱩ ᱫᱚ ᱢᱟᱱᱮ ᱫᱟᱜ ᱡᱟᱹᱲᱤ ᱨᱮᱱᱟᱜ ᱜᱮ ᱚᱯᱮᱠᱟ ᱫᱟ ᱠᱚ ᱦᱮᱸᱥᱮ ᱫᱟᱜ ᱡᱟᱹᱲᱤ ᱪᱷᱟᱲᱟ ᱵᱟᱠᱚ ᱨᱚᱦᱚᱭ ᱫᱟᱲᱮ ᱭᱟᱜ ᱠᱟᱱᱟ ᱠᱚ ᱦᱮᱸᱥᱮ᱾ ᱡᱟᱦᱟᱸ ᱛᱤᱥ ᱜᱮ ᱫᱟᱜ ᱡᱟᱹᱲᱤ ᱫᱚ ᱛᱟᱲᱟᱼᱛᱟᱹᱲᱤ ᱨᱚᱦᱚᱭ ᱨᱮᱱᱟᱜ ᱠᱚ ᱪᱮᱥᱴᱟᱭᱟ ᱠᱚ ᱦᱮᱸᱥᱮ᱾ ᱟᱨ ᱱᱤᱛᱳᱜ ᱵᱚᱦᱩᱫ ᱠᱚᱢᱟ ᱞᱚᱥᱚᱫᱽ ᱦᱩᱭ ᱟᱠᱟᱱᱟ ᱟᱫᱚ ᱪᱮᱫ ᱞᱮᱭᱟ ᱢᱟᱠᱷᱟᱣ ᱠᱟᱱᱟ ᱦᱮᱸᱥᱮ ᱫᱟᱜ ᱫᱚ ᱵᱟᱹᱱᱩᱜᱼᱟ ᱥᱩᱫᱩ ᱜᱮ ᱟ ᱥᱤᱛᱩᱝ ᱧᱮᱱ ᱨᱚᱦᱚᱲᱚᱜᱼᱟ ᱚᱱᱠᱟ ᱠᱟᱱ ᱛᱟᱞᱮᱭᱟ᱾ ᱢᱟᱱᱮ ᱠᱷᱮᱛ ᱠᱚ ᱛᱚ ᱟᱯᱮᱥᱮᱱ ᱫᱚ ᱚᱠᱟ ᱞᱮᱠᱟ ᱠᱟᱱᱟ ᱛᱤᱱᱟᱹᱜ ᱴᱟᱝ ᱦᱩᱲᱩ ᱠᱚᱠᱚ ᱨᱚᱦᱚᱭ ᱞᱟᱦᱟ ᱠᱮᱫᱼᱟ ᱥᱮ ᱵᱟᱝ?
ᱟᱞᱮ ᱦᱚᱸ ᱱᱚᱜᱼᱚᱸᱚᱭ ᱱᱚᱣᱟ ᱫᱟᱜ ᱨᱮᱜᱮ ᱟᱫᱚ ᱥᱤ ᱫᱚ ᱥᱤ ᱵᱟᱲᱟ ᱦᱩᱭ ᱠᱟᱱᱟ ᱫᱷᱩᱨᱟᱹ ᱫᱚ ᱟᱨᱤ ᱫᱷᱩᱨᱟᱹ ᱛᱚᱞᱟ ᱠᱚ ᱛᱤᱱᱟᱹᱜ ᱦᱟᱨᱟᱜ ᱠᱟᱱᱟ ᱦᱟᱸᱜ
ᱦᱮᱸ ᱛᱟ ᱨᱚᱦᱚᱭ ᱠᱚᱫᱚ ᱟᱹᱣᱨᱤ ᱠᱚ ᱟᱨᱟᱢᱵᱚᱭᱟ ᱵᱟᱝ?
ᱦᱮᱸ ᱛᱷᱚᱲᱟ ᱫᱩᱠᱩ ᱨᱚᱦᱚᱭ ᱫᱩᱠᱩ ᱮᱦᱚᱵ ᱠᱟᱫᱟ ᱟᱨ ᱛᱷᱚᱲᱟ ᱱᱚᱝᱠᱟ ᱥᱤ ᱵᱟᱲᱟᱭ ᱫᱟᱠᱩ ᱱᱟᱦᱮᱞ ᱠᱚ ᱵᱟᱝ ᱱᱮᱛᱟᱨ ᱢᱟ ᱰᱟᱝᱨᱟ ᱠᱚ ᱛᱮ ᱩᱱᱟᱹᱜ ᱵᱟᱠᱚ
ᱦᱳᱭ ᱦᱳᱭ ᱦᱳᱭ ᱯᱟᱣᱟᱨᱴᱮᱞᱟᱨ ᱴᱨᱟᱠᱴᱟᱨ ᱦᱮᱸ ᱥᱮ ᱚᱱᱟ ᱠᱚᱜᱮ
ᱦᱮᱸ ᱟᱫᱚ ᱚᱱᱟ ᱠᱚ ᱵᱟᱝ ᱧᱟᱢᱚᱜ ᱠᱟᱱᱟ ᱦᱩᱭᱩᱜ ᱠᱟᱱᱟ
ᱟᱪᱪᱷᱟ ᱟᱪᱪᱷᱟ ᱛᱟᱦᱞᱮ ᱜᱚᱝᱠᱮ ᱟᱯᱮᱥᱮᱱ ᱫᱚ ᱥᱮᱨᱢᱟ ᱡᱟᱹᱨᱤ ᱚᱱᱟ ᱨᱮᱱᱟᱜ ᱜᱮ ᱚᱯᱮᱠᱷᱟ ᱠᱟᱫᱟ ᱠᱚ ᱥᱮ ᱟᱨᱚ ᱠᱮᱞᱟᱱ ᱠᱚ ᱢᱮᱱᱟᱜᱼᱟ ᱫᱟᱜ ᱧᱟᱢ ᱠᱟᱛᱮ ᱚᱱᱠᱟᱱᱟᱜ ᱡᱟᱭᱜᱟ ᱠᱚ ᱢᱮᱱᱟᱜᱼᱟ ᱥᱮ ᱵᱟᱝ?
ᱦᱤᱛ ᱫᱚ ᱱᱚᱣᱟ ᱥᱮᱨᱢᱟ ᱫᱟᱜ ᱡᱟᱹᱲᱤ ᱛᱮᱜᱮ
ᱟᱪᱪᱷᱟ ᱟᱪᱪᱷᱟ
ᱮᱴᱟᱜ ᱫᱚ ᱵᱟᱹᱱᱩᱜ ᱠᱟᱫᱟ ᱠᱮᱱᱮᱞ ᱠᱚᱫᱚ ᱱᱚᱝᱠᱟ ᱜᱟᱰᱟ ᱠᱚᱦᱚ ᱚᱱᱠᱟ
ᱦᱮᱸ ᱛᱚ ᱟᱹᱰᱤ ᱫᱩᱠ ᱨᱮᱱᱟᱜ ᱠᱟᱛᱷᱟ ᱱᱚᱣᱟ ᱫᱚ ᱦᱮᱸᱥᱮ
ᱦᱮᱸ ᱫᱩᱠ ᱨᱮᱭᱟᱜ ᱜᱮ
ᱦᱳᱭ ᱦᱳᱭ ᱪᱟᱸᱫᱳ ᱵᱚᱸᱜᱟ ᱱᱮᱦᱚᱨᱟᱭ ᱦᱩᱭᱩᱜᱼᱟ ᱡᱟᱛᱮ ᱫᱟᱜᱽ ᱢᱟᱭ ᱦᱮᱸᱥᱮ ᱟᱫᱚ ᱵᱟᱭ ᱫᱟᱜᱽ ᱫᱟ ᱥᱮ ᱥᱮ ᱟᱥᱟᱲ ᱵᱚᱸᱜᱟ ᱞᱮᱠᱟ ᱦᱚᱸ ᱵᱟᱝ ᱵᱩᱡᱷᱟᱹᱜ ᱠᱟᱱᱟ ᱟᱥᱟᱲ ᱵᱚᱸᱜᱟ ᱫᱟᱜᱟᱭ ᱛᱤᱱᱟᱜ ᱨᱟᱹᱥᱠᱟᱹ ᱨᱟᱹᱠᱟᱹ ᱥᱟᱺᱦᱤᱡ ᱵᱩᱡᱟᱹᱜᱼᱟ ᱦᱮᱸ ᱥᱮ ᱦᱳᱲᱳ ᱠᱚᱠᱚ ᱨᱚᱦᱚᱭᱟᱠᱚ ᱦᱚᱲ
ᱦᱮᱸ ᱞᱟᱦᱟᱛᱮ ᱞᱤᱠᱟ ᱫᱚ ᱱᱮᱛᱚᱜ ᱫᱚ
ᱦᱩᱸ ᱦᱩᱸ ᱦᱳᱭ ᱦᱳᱭ ᱦᱳᱭ ᱧᱮᱞ ᱵᱤᱱ ᱦᱟᱜ ᱦᱟᱱᱮ ᱱᱮᱛᱟᱨ ᱡᱟᱦᱟᱸ ᱫᱷᱚᱨᱚᱱ ᱦᱳᱲᱳ ᱠᱚ ᱨᱚᱦᱚᱭᱟ ᱦᱮᱸᱥᱮ ᱩᱱ ᱡᱚᱦᱚᱱ ᱜᱮ ᱦᱟᱜ ᱵᱤᱞᱤ ᱡᱚᱠᱷᱚᱱ ᱜᱮ ᱫᱟᱜᱟᱭ ᱟᱫᱚ ᱦᱚᱜ-ᱚᱭ ᱟᱥᱟᱲ ᱵᱚᱸᱜᱟ ᱜᱮ ᱟᱫᱚ ᱵᱟᱭ ᱫᱟᱜᱟ ᱞᱟᱦᱟᱛᱮ ᱢᱟ ᱵᱟᱭ ᱫᱟᱜ ᱠᱮᱭᱟ ᱚᱱᱠᱟ ᱫᱷᱚᱨᱚᱱ ᱡᱚᱠᱷᱚᱱ ᱦᱮᱸ ᱥᱮ ᱦᱩᱲᱩ ᱵᱮᱞᱮ ᱡᱚᱠᱷᱚᱱ
ᱦᱮᱸ
ᱱᱮᱛᱟᱨ ᱢᱟ ᱧᱮᱞᱚᱜ ᱠᱟᱱᱟ ᱡᱟᱹᱥᱛᱤ ᱜᱮ ᱫᱟᱜᱽ ᱮᱫᱟᱭ ᱦᱮᱸ ᱥᱮ
ᱦᱮᱸ ᱱᱮᱛᱟᱨ ᱚᱱᱟ ᱫᱤᱱ ᱠᱚᱜᱮ ᱵᱚᱫᱚᱞ ᱠᱟᱱᱟ ᱢᱟᱱᱮ ᱟᱞᱮ ᱱᱚᱣᱟ ᱢᱤᱫ ᱫᱷᱟᱣ ᱢᱤᱫ ᱫᱷᱟᱣ ᱜᱮᱞᱮ ᱪᱟᱥᱟ ᱟᱞᱮ ᱱᱚᱣᱟ ᱤᱭᱟᱹ ᱨᱮᱜᱮ ᱫᱟᱜ ᱫᱤᱱ ᱜᱮ ᱦᱮᱸ ᱟᱞᱮᱥᱮᱫ ᱫᱚ ᱦᱩᱭᱩᱜᱼᱟ
ᱟᱞᱮ ᱥᱮᱱ ᱢᱟ ᱵᱟᱨ ᱫᱷᱟᱣ ᱠᱚ ᱪᱟᱥ-ᱟ ᱦᱮᱸ ᱥᱮ ᱟᱨ ᱢᱤᱫᱴᱟᱱ ᱫᱷᱚᱨᱚᱱ ᱟᱨ ᱢᱤᱫᱴᱮᱱ ᱱᱚᱜᱚᱭ ᱟᱥᱟᱲ ᱵᱚᱸᱜᱟ ᱟᱨ ᱚᱱᱮ ᱟᱨ ᱚᱠᱚᱭ ᱠᱚᱫᱚ ᱯᱮ ᱫᱷᱟᱣ ᱠᱚ ᱪᱟᱥ ᱜᱮᱭᱟ ᱠᱚ ᱦᱮᱸ ᱥᱮ ᱡᱟᱦᱟᱭ ᱠᱚᱣᱟᱜ ᱚᱝᱠᱟ ᱵᱟᱹᱫᱽ ᱠᱚ ᱠᱚᱢ ᱜᱮᱛᱟ ᱠᱚᱣᱟ ᱩᱱᱠᱩ ᱫᱚ ᱯᱮ ᱫᱷᱟᱣ ᱠᱚ ᱪᱟᱥ-ᱟ ᱟᱨ ᱪᱮᱠᱟ ᱠᱚ ᱪᱟᱥᱟ ᱚᱱᱟ ᱫᱚ ᱦᱳᱭᱳᱜ ᱠᱟᱱᱟ ᱱᱚᱜ-ᱚᱭ ᱛᱚ ᱟᱵᱚ ᱦᱳᱲᱳ ᱵᱚᱱ ᱨᱚᱦᱚᱭ ᱫᱟ ᱥᱮ ᱱᱤᱭᱟᱹ ᱡᱚᱠᱷᱚᱱ ᱟᱫᱚ ᱩᱱᱠᱩ ᱫᱚ ᱦᱟᱸᱜ ᱵᱤᱞᱤᱜ ᱛᱟᱠᱚ ᱚᱱᱟ ᱡᱚᱠᱷᱚᱱ ᱫᱚ ᱟᱫᱚ ᱵᱤᱞᱤ ᱠᱟᱛᱮᱜ ᱟᱫᱚ ᱤᱨ ᱟᱠᱚ ᱟᱫᱚ ᱤᱨ ᱠᱟᱛᱮ ᱟᱫᱚ ᱛᱚᱞᱟ ᱠᱚ ᱜᱤᱰᱤ ᱛᱮ ᱛᱟᱯᱚᱨᱮ ᱚᱱᱟ ᱜᱮᱠᱚ ᱨᱚᱦᱚᱭᱟ ᱯᱮ ᱪᱟᱸᱫᱚ ᱨᱮᱱᱟᱜ ᱦᱩᱲᱩ ᱠᱚ ᱮᱢᱟ ᱟᱠᱚ ᱦᱮᱸ ᱟᱫᱚ ᱚᱱᱟᱜᱮ ᱟᱫᱚ ᱢᱤᱫ ᱥᱟᱶᱛᱮ ᱡᱷᱚᱛᱚ ᱦᱚᱲᱟᱜ ᱵᱮᱞᱮᱜᱼᱟ ᱦᱮ ᱥᱮ ᱥᱮ ᱯᱩᱱ ᱪᱟᱸᱫᱳ ᱨᱮᱱᱟᱜ ᱦᱳᱲᱳ ᱦᱚᱸ ᱵᱮᱞᱮᱜᱼᱟ ᱟᱨ ᱯᱮ ᱪᱟᱸᱫᱳ ᱨᱮᱱᱟᱜ ᱦᱳᱲᱳ ᱦᱚᱸ ᱵᱮᱞᱮᱜᱼᱟ ᱟ ᱚᱝᱠᱟ ᱫᱚ ᱠᱚᱢ ᱧᱮᱞᱚᱜ ᱜᱮᱭᱟ ᱢᱟᱱᱮ ᱟᱞᱮ ᱥᱮᱱ ᱫᱚ ᱢᱟᱱᱮ ᱡᱟᱦᱟᱸᱭ ᱜᱮ ᱡᱩ ᱚᱵᱷᱟᱵ ᱨᱮ ᱢᱮᱱᱟᱭ ᱠᱷᱟᱱ ᱡᱟᱹᱥᱛᱤ ᱧᱚᱜ ᱩᱱᱤᱜᱮ ᱪᱟᱥ ᱟᱭ ᱵᱟᱝᱠᱷᱟᱱ ᱫᱚ ᱵᱟᱭ ᱪᱟᱥ-ᱟ ᱟᱨ ᱱᱮᱛᱟᱨ ᱚᱱᱮ ᱦᱩᱲᱩ ᱨᱟᱠᱟᱵᱚᱜ-ᱟ ᱟᱫᱚ ᱚᱠᱚᱭ ᱫᱟᱜ ᱠᱚᱭ ᱧᱟᱢᱟᱭ ᱥᱮ ᱤᱱᱟᱹ ᱠᱷᱟᱛᱤᱨ ᱵᱟᱠᱚ ᱠᱚᱢ ᱠᱚ ᱪᱟᱥ ᱜᱮᱭᱟ ᱠᱚ ᱦᱳᱭ ᱫᱚ ᱦᱩᱭᱩᱜᱼᱟ ᱦᱩᱲᱳ ᱫᱚ ᱠᱤᱱᱛᱩ ᱤᱧᱟᱜ ᱫᱚ ᱫᱟᱜᱽ ᱨᱮᱱᱟᱜ ᱜᱮ ᱥᱚᱢᱚᱥᱥᱟ ᱫᱟᱜ ᱨᱮ ᱤᱨ ᱦᱩᱭᱩᱜ ᱛᱟᱢᱟ ᱛᱚ ᱚᱱᱟ ᱚᱱᱟ ᱠᱷᱟᱹᱛᱤᱨ ᱜᱮ ᱠᱚᱢ ᱠᱚ ᱪᱟᱥ ᱜᱮᱭᱟ ᱠᱚ᱾ ᱛᱟᱦᱞᱮ ᱵᱤᱱ ᱟᱸᱡᱚᱢ ᱵᱟᱲᱟ ᱠᱟᱜᱼᱟ ᱥᱮ ᱵᱟᱝ ᱱᱚᱝᱠᱟ ᱯᱮ ᱫᱷᱟᱣ ᱠᱚ ᱪᱟᱥᱟ ᱥᱮ ᱵᱟᱝ?
ᱦᱮᱸ ᱟᱸᱡᱚᱢ ᱜᱮ ᱪᱟᱥ ᱦᱚᱸ ᱧᱮᱞ ᱵᱟᱲᱟ ᱠᱟᱜ ᱞᱤᱧ᱾
ᱚᱸᱻ ᱟᱪᱪᱷᱟ ᱟᱪᱪᱷᱟ᱾ ᱛᱟᱦᱞᱮ ᱜᱚᱝᱠᱮ ᱥᱚᱵᱽᱡᱤ ᱠᱚ ᱪᱮᱫ ᱠᱚᱯᱮ ᱪᱟᱥ ᱵᱟᱲᱟᱭ ᱜᱮᱭᱟ ᱟᱯᱮ ᱥᱮᱱ?
ᱪᱟᱥ ᱫᱚ ᱦᱩᱭᱩᱜ ᱜᱮᱭᱟ ᱟᱫᱚ ᱟᱹᱰᱤ ᱠᱚᱢ ᱜᱮ ᱦᱩᱭᱩᱜᱼᱟ ᱫᱟᱜ ᱨᱮᱭᱟᱜ ᱥᱚᱢᱚᱥᱥᱟ ᱦᱚᱛᱮ ᱛᱮ᱾ ᱦᱩᱭᱩᱜᱼᱟ ᱱᱚᱝᱠᱟ ᱦᱩᱲᱩ ᱞᱮ ᱟᱨ ᱮᱢᱱᱤ ᱡᱚᱢ ᱵᱟᱲᱟ ᱞᱮᱠᱟ ᱚᱱᱟ ᱵᱤᱞᱟᱛᱤ ᱠᱚ, ᱵᱷᱤᱱᱰᱤ ᱠᱚ, ᱢᱤᱫ ᱵᱟᱨ ᱚᱱᱠᱟᱱ
ᱟᱪᱪᱷᱟ ᱟᱪᱪᱷᱟ ᱛᱟᱦᱚᱞᱮ ᱚᱲᱟᱜ ᱥᱩᱢᱩᱝ ᱡᱚᱢ ᱵᱟᱲᱟ ᱜᱮ ᱵᱟᱝ?
ᱦᱮᱸ ᱚᱲᱟᱜ ᱥᱩᱢᱩᱝ ᱡᱚᱢ ᱵᱟᱲᱟᱜ ᱜᱮ ᱟᱨ ᱵᱟᱲᱜᱮ ᱨᱮ ᱮᱠᱷᱚᱱᱳ ᱟᱲᱟᱜ ᱠᱚ ᱮᱨ ᱵᱟᱲᱟ ᱦᱳᱭ ᱠᱟᱱᱟ ᱚᱱᱟ ᱦᱟᱸᱜ ᱮᱠᱷᱚᱱ ᱦᱟᱨᱟᱜ ᱦᱩᱭ ᱟᱠᱟᱱ ᱜᱮᱭᱟ ᱦᱟᱸᱜ ᱡᱚᱢ ᱞᱮᱠᱟ ᱛᱚ ᱴᱷᱤᱠ ᱜᱮ ᱪᱟᱞᱟᱜ ᱠᱟᱱ ᱜᱮᱭᱟ ᱫᱤᱱ ᱫᱚ᱾
ᱟᱞᱮᱥᱮᱫ ᱱᱚᱜ ᱚᱭ ᱪᱟᱥ ᱟᱠᱟᱫᱟ ᱠᱚ ᱠᱚᱸᱰᱷᱟ ᱛᱟᱨᱯᱚᱨᱮ ᱦᱩᱭᱩᱜ ᱠᱟᱱᱟ, ᱦᱚᱛᱚᱫᱽ ᱟᱨ ᱡᱷᱤᱸᱜᱟᱹ, ᱟᱨ ᱱᱚᱛᱮ ᱞᱮ ᱮᱢ ᱠᱟᱫᱟ ᱡᱚᱱᱰᱨᱟ ᱞᱮ ᱮᱢ ᱠᱟᱫᱟ ᱦᱮᱸ ᱥᱮ?
ᱦᱮᱸ
ᱚᱱᱟ ᱠᱚᱜᱮ ᱟᱫᱚ ᱪᱟᱥ ᱵᱟᱲᱟ ᱦᱳᱭ ᱠᱟᱱᱟ ᱟᱫᱚ ᱚᱱᱟ ᱠᱚᱜᱮ ᱟᱠᱷᱨᱤᱧ ᱦᱚᱸ ᱦᱳᱭᱳᱜᱼᱟ, ᱟᱫᱚ ᱡᱚᱢ ᱵᱟᱲᱟ ᱦᱩᱭᱩᱜᱼᱟ ᱦᱮᱸᱥᱮ ᱟᱫᱚ ᱡᱩᱫᱤ ᱧᱮᱞ ᱵᱤᱱ ᱡᱩᱫᱤ ᱡᱚᱢ ᱵᱟᱲᱟ ᱞᱟᱹᱜᱤᱫ ᱦᱚᱸ ᱡᱩᱫᱤ ᱵᱟᱵᱤᱱ ᱪᱟᱥᱟ ᱚᱲᱟᱜ ᱠᱚᱨᱮ ᱦᱮᱸᱥᱮ? ᱟᱨ ᱱᱚᱣᱟ ᱟᱫᱚ ᱢᱟᱱᱮ ᱟᱵᱚ ᱫᱚ ᱨᱮᱸᱜᱮᱡ ᱦᱚᱲ ᱠᱟᱱᱟ ᱵᱚᱱ ᱵᱟᱵᱚᱱ ᱪᱟᱥ ᱨᱮᱦᱚ ᱵᱟᱝ ᱜᱟᱱᱚᱜ ᱠᱟᱱᱟ ᱦᱮᱸ ᱥᱮ? ᱟᱫᱚᱻ ᱱᱮᱛᱟᱨ ᱢᱟ ᱱᱮᱛᱟᱨ ᱢᱟ ᱫᱟᱢ ᱠᱚ ᱡᱟᱹᱥᱛᱤ ᱠᱟᱱᱟ ᱯᱟᱸᱥᱥᱳ ᱴᱟᱠᱟ ᱤᱫᱤ ᱠᱟᱛᱮᱫ ᱦᱚᱸ ᱡᱩᱫᱤ ᱵᱟᱡᱟᱨ ᱵᱤᱱ ᱥᱮᱱᱚᱜᱼᱟ, ᱠᱳᱱᱳ ᱵᱮᱜᱽ ᱵᱟᱝ ᱯᱮᱨᱮᱡᱚᱜ ᱛᱟᱵᱮᱱᱟ ᱞᱟᱦᱟᱛᱮ ᱡᱮᱢᱚᱱ ᱢᱤᱫᱥᱚ ᱴᱟᱠᱟ ᱛᱮ ᱯᱮᱨᱮᱡ ᱠᱚᱜ-ᱟ ᱱᱮᱛᱟᱨ ᱚᱱᱠᱟ ᱵᱟᱝ ᱯᱮᱨᱮᱡᱚᱜ ᱠᱟᱱᱟ, ᱦᱳᱭ ᱤᱱᱠᱟᱹ ᱠᱟᱛᱮ ᱪᱟᱥ ᱫᱚ ᱦᱳᱭᱜ ᱠᱟᱱᱟ ᱛᱚ ᱟᱯᱮ ᱯᱮ ᱪᱟᱥ ᱠᱟᱫᱟ ᱟᱹᱰᱤ ᱱᱟᱯᱟᱭ ᱠᱟᱜᱼᱟ ᱯᱮ ᱦᱮᱸᱥᱮ? ᱡᱟᱦᱟᱸᱜᱮ ᱠᱷᱚᱨᱪᱟ ᱠᱚ ᱵᱟᱧᱪᱟᱜᱼᱟ ᱦᱮᱸᱥᱮ ᱵᱟᱝ ᱪᱮᱫ ᱵᱤᱱ ᱞᱟᱹᱭᱫᱟ ᱜᱚᱝᱠᱮ?
ᱦᱮᱸ ᱡᱟᱭᱜᱟ ᱠᱚ ᱢᱮᱱᱟᱜ ᱟᱠᱟᱫᱟ ᱛᱚ ᱡᱟᱠ ᱜᱮ ᱱᱤᱛ ᱩᱛᱩ ᱡᱚᱢ ᱞᱟᱹᱜᱤᱫ ᱫᱚ ᱛᱷᱚᱲᱟ ᱫᱚ ᱪᱟᱥ ᱜᱮ ᱦᱩᱭᱩᱜᱼᱟ᱾
ᱚ ᱟᱪᱪᱷᱟ ᱟᱪᱪᱷᱟ ᱛᱟᱦᱞᱮ ᱵᱟᱯᱮ ᱟᱹᱠᱷᱨᱤᱧ ᱵᱟᱲᱟᱭ ᱜᱮᱭᱟ ᱵᱟᱝ?
ᱦᱩᱲᱩ ᱡᱩᱫᱤ ᱰᱷᱮᱨ ᱧᱚᱜ ᱦᱩᱭᱩᱜᱼᱟ ᱛᱟᱦᱚᱞᱮ ᱠᱷᱟᱡ ᱫᱚᱞᱮ ᱟᱠᱷᱨᱤᱧ ᱜᱮᱭᱟ ᱟᱨ ᱵᱟᱠᱷᱟᱡ ᱫᱚ
ᱵᱟᱝ ᱟᱫᱚ ᱥᱚᱵᱽᱡᱤ ᱠᱚᱨᱮᱱᱟᱜ ᱤᱧ ᱞᱟᱹᱭ ᱮᱫᱟ᱾
ᱥᱚᱵᱽᱡᱤ ᱫᱚ ᱵᱟᱝ,
ᱚᱸ ᱟᱪᱪᱷᱟ ᱟᱪᱪᱷᱟ ᱟᱹᱰᱤ ᱵᱷᱟᱜᱤ ᱠᱚ ᱠᱟᱹᱢᱤ ᱠᱟᱫᱟ, ᱡᱟᱦᱟᱸ ᱜᱮ ᱯᱚᱭᱥᱟ ᱢᱚᱭᱥᱟ ᱠᱚ ᱵᱟᱝ ᱛᱟᱦᱮᱸᱱ ᱠᱷᱟᱱ ᱦᱮᱸ ᱥᱮ ᱚᱱᱟᱛᱮᱜᱮ ᱠᱟᱹᱢᱤ ᱯᱟᱨᱚᱢᱚᱜᱼᱟ ᱦᱮᱸ ᱥᱮ?
ᱦᱮᱸ
ᱚᱱᱟ ᱟᱹᱰᱤᱴᱟᱜ ᱥᱮᱯᱴᱤᱭ ᱮᱢᱟ,
ᱦᱮᱸ ᱟᱹᱰᱤ ᱜᱟᱱ ᱜᱮ ᱟᱹᱰᱤᱜᱟᱱ ᱜᱮ ᱩᱴᱷᱟᱹ ᱨᱟᱠᱟᱵᱚᱜᱼᱟ᱾
ᱛᱟᱦᱚᱞᱮ ᱜᱚᱝᱠᱮ ᱟᱵᱤᱱ ᱫᱚ ᱵᱤᱨ ᱫᱤᱥᱚᱢ ᱠᱟᱱᱟ ᱵᱤᱱ ᱥᱮ ᱪᱮᱫ?
ᱵᱤᱨ ᱫᱤᱥᱚᱢ ᱫᱚ ᱚᱱᱠᱟ ᱫᱚ ᱵᱟᱝ, ᱚᱱᱮ
ᱵᱤᱨ ᱫᱚ ᱢᱮᱱᱟᱜᱼᱟ ᱛᱚᱵᱮ?
ᱧᱚᱜ ᱜᱮᱭᱟ ᱦᱮᱸ ᱛᱷᱚᱲᱟ ᱜᱟᱡᱟᱲ ᱧᱚᱜ ᱢᱮᱱᱟᱜ ᱠᱟᱫᱟ ᱚᱱᱠᱟ ᱚᱱᱠᱟ ᱵᱤᱨ ᱫᱚ ᱵᱟᱹᱱᱩᱜ ᱟᱠᱟᱫᱟ ᱛᱷᱚᱲᱟ ᱢᱮᱱᱟᱜ ᱟᱠᱟᱫᱟ᱾
ᱚ ᱛᱷᱚᱲᱟ ᱧᱚᱜ ᱵᱟᱝ ᱛᱚ ᱟᱯᱮ ᱟᱯᱮ ᱫᱚ ᱚᱠᱟ ᱥᱮᱱ ᱠᱟᱱᱟ ᱯᱮ?
ᱟᱞᱮ ᱱᱚᱛᱮ ᱥᱤᱠᱟᱹᱨ ᱫᱤᱥᱚᱢ ᱞᱮ ᱯᱟᱲᱟᱜᱼᱟ᱾
ᱱᱚᱱᱛᱮ ᱚᱠᱟ ᱥᱮ ᱪᱮᱠᱟ ᱩᱲᱤᱥᱥᱟ ᱥᱮ ᱚᱭᱮᱥᱴ ᱵᱮᱝᱜᱚᱞ ᱥᱮ ᱚᱠᱟᱥᱮ?
ᱵᱮᱝᱜᱚᱞ ᱨᱮᱜᱮ ᱵᱮᱝᱜᱚᱞ ᱨᱮᱱ ᱠᱟᱱᱟ,
ᱵᱷᱟᱞᱮ ᱜᱮ ᱵᱟᱝ?
ᱦᱮᱸ
ᱚ ᱠᱚ ᱟᱹᱰᱤ ᱟᱞᱟᱫᱟ ᱜᱮ ᱟᱸᱡᱚᱢᱚᱜ ᱠᱟᱱᱟ ᱛᱚ ᱟᱫᱚ ᱚᱱᱟ ᱠᱷᱟᱹᱛᱤᱨ ᱦᱤᱱᱫᱤᱛᱮ ᱠᱟᱹᱡ ᱡᱟᱹᱥᱛᱤ ᱯᱮ ᱢᱮᱥᱟᱣᱟᱜ ᱜᱮᱭᱟ ᱛᱚ ᱟᱫᱚ ᱤᱱᱟᱹ ᱠᱷᱟᱹᱛᱤᱨᱤᱧ ᱞᱟᱹᱭᱮᱜᱼᱟ ᱚᱠᱟ ᱥᱮᱱ ᱠᱟᱱᱟ ᱯᱮ? ᱛᱟᱦᱚᱞᱮ ᱜᱚᱝᱠᱮ ᱱᱤᱭᱟᱹ ᱢᱟᱱᱮ ᱪᱮᱫ ᱠᱚᱵᱤᱱ ᱪᱤᱠᱟᱹ ᱵᱟᱲᱟᱭᱟ ᱛᱟᱦᱚᱞᱮ ᱚᱲᱟᱜ ᱠᱚᱨᱮ ᱵᱤᱱ ᱛᱟᱦᱮᱱ ᱜᱮᱫᱚ?
ᱦᱮᱸ ᱮᱠᱷᱚᱱ ᱫᱚ ᱚᱱᱠᱟ ᱫᱚ ᱪᱟᱞᱟᱜ ᱠᱟᱱ ᱜᱮᱭᱟ ᱚᱞ ᱯᱟᱲᱦᱟᱣ ᱦᱩᱭᱩᱜ ᱠᱟᱱ ᱜᱮᱭᱟ ᱟᱹᱣᱨᱤ ᱞᱮᱴᱚᱜᱼᱟ
ᱚᱻ
ᱟᱫᱚ ᱮᱠᱷᱚᱱ ᱫᱚ ᱚᱲᱟᱜ ᱨᱮᱜᱮ ᱦᱮᱡ ᱦᱩᱭ ᱟᱠᱟᱱᱟ ᱦᱟᱜ
ᱚᱻ
ᱛᱟᱦᱮᱱ ᱦᱩᱭᱩᱜᱼᱟ ᱟᱨᱚ ᱪᱟᱞᱟᱜ ᱦᱩᱭᱩᱜᱼᱟ ᱚᱱᱛᱮ
ᱢᱮᱥ ᱨᱮᱵᱤᱱ ᱛᱟᱦᱮᱱ ᱜᱮᱭᱟ ᱵᱟᱝ?
ᱦᱮᱸ ᱚᱱᱠᱟ ᱵᱷᱟᱲᱟ ᱚᱲᱟᱜ ᱨᱮᱜᱮ ᱦᱚᱞᱟ ᱜᱮ ᱦᱮᱡ ᱦᱩᱭ ᱟᱠᱟᱱᱟ ᱦᱟᱜ ᱜᱟᱯᱟ ᱢᱮᱭᱟᱝ ᱥᱮᱫ
ᱟᱪᱪᱷᱟ ᱟᱪᱪᱷᱟ
ᱟᱵᱮᱱ ᱫᱚ ᱪᱮᱫ ᱵᱮᱱ ᱪᱤᱠᱟᱹ ᱵᱟᱲᱟᱭ ᱜᱮᱭᱟ?
ᱟᱹᱞᱤᱧ ᱫᱚ ᱪᱮᱫ ᱦᱚᱸ ᱵᱟᱝ ᱮᱢᱱᱤ ᱚᱲᱟᱜ ᱠᱚᱨᱮ ᱜᱮ ᱪᱟᱥᱵᱟᱥ ᱦᱩᱭᱩᱜ ᱜᱮᱭᱟ ᱦᱮᱸᱥᱮ
ᱦᱮᱸ ᱦᱮᱸ
ᱟᱫᱚᱻ ᱟᱫᱚ ᱪᱮᱫ ᱞᱤᱧ ᱪᱤᱠᱟᱹᱭᱟ ᱟᱫᱚ ᱚᱲᱟᱜ ᱦᱚᱲ ᱦᱚᱸ ᱯᱚᱭᱥᱟ ᱵᱟᱹᱱᱩᱜ ᱛᱟᱠᱚᱣᱟ ᱦᱮᱸ ᱥᱮ ᱟᱨ ᱯᱟᱲᱦᱟᱣ ᱦᱚᱸᱛᱚ ᱛᱤᱱᱟᱹᱜ ᱵᱮᱱ ᱯᱟᱲᱦᱟᱜᱼᱟ ᱟᱨ ᱚᱲᱟᱜ ᱦᱚᱲᱟᱜ ᱟᱫᱚ ᱨᱮᱸᱜᱮᱡ ᱦᱚᱲ ᱛᱚ ᱚᱲᱟᱜ ᱦᱚᱲᱟᱜ ᱯᱚᱭᱥᱟ ᱠᱚᱭ ᱠᱟᱛᱮᱫ ᱦᱚᱸ ᱞᱟᱵᱷ ᱵᱟᱹᱱᱩᱜᱼᱟ ᱦᱮᱸ ᱥᱮ ᱡᱩᱫᱤ ᱯᱟᱪᱮᱜ ᱜᱮ ᱵᱟᱵᱤᱱ ᱡᱟᱦᱟᱸ ᱪᱤᱠᱟᱹ ᱠᱮᱫ ᱜᱮ ᱦᱮ ᱚᱲᱟᱜ ᱦᱚᱸ ᱨᱮᱸᱜᱮᱡ ᱜᱮᱭᱟ ᱠᱚ ᱟᱪᱪᱷᱟ ᱩᱱᱟᱹ ᱯᱚᱭᱥᱟ ᱪᱮᱫᱟᱜ ᱞᱤᱧ ᱠᱷᱚᱨᱚᱪ ᱦᱚᱪᱚ ᱠᱚᱣᱟ ᱦᱮᱸᱥᱮ ᱯᱟᱲᱦᱟᱣ ᱫᱚᱞᱤᱧ ᱯᱟᱲᱟᱣ ᱟᱠᱟᱱᱟ ᱴᱩᱭᱮᱞᱵᱷ ᱚᱵᱫᱤ ᱟᱫᱚ ᱚᱱᱟᱜᱮ ᱡᱟᱦᱟᱸ ᱜᱮᱭᱟᱱ ᱞᱤᱧ ᱚᱨᱡᱚᱱ ᱠᱟᱣᱱᱤᱡᱟ ᱦᱮᱸᱥᱮ ᱟᱫᱚ ᱠᱟᱹᱢᱤ ᱵᱟᱲᱟ ᱦᱩᱭᱩᱜ ᱠᱟᱱᱟ ᱡᱟᱦᱟᱱᱟᱜ ᱜᱮ ᱵᱟᱹᱫᱽ ᱠᱷᱮᱛ ᱠᱚᱨᱮ ᱟᱫᱚ ᱚᱱᱟ ᱛᱮᱜᱮ ᱡᱟᱦᱟᱸ ᱥᱚᱝᱥᱟᱨ ᱠᱚ ᱪᱟᱼᱟ ᱦᱮᱸ ᱥᱮ ᱟᱨ ᱚᱲᱟᱜ ᱨᱮᱱᱟᱜ ᱯᱚᱭᱥᱟ ᱠᱚᱭ ᱦᱳᱭ ᱚᱲᱟᱜ ᱨᱮᱱᱟᱜ ᱯᱚᱭᱥᱟ ᱠᱚᱭ ᱠᱟᱛᱮᱫ ᱫᱚ ᱞᱟᱵᱷ ᱵᱟᱹᱱᱩᱜᱼᱟ
ᱦᱮᱸ
ᱚᱱᱟ ᱠᱷᱟᱹᱛᱤᱨ ᱵᱟᱹᱞᱤᱧ ᱯᱟᱲᱦᱟᱜ ᱠᱟᱱᱟ
ᱦᱮᱸ ᱡᱟᱦᱟᱸ ᱞᱮᱠᱟᱛᱮ ᱟᱹᱥᱩᱞᱚᱜ ᱛᱚ ᱦᱩᱭᱩᱜᱼᱟ
ᱦᱮᱸ ᱦᱮᱸ ᱦᱮᱸ ᱯᱟᱲᱦᱟᱣ ᱞᱟᱹᱠᱛᱤ ᱠᱟᱱ ᱜᱮᱭᱟ ᱦᱮᱸ ᱥᱮ ᱟᱫᱚ ᱟᱭᱳ ᱵᱟᱵᱟ ᱡᱩᱫᱤ ᱩᱱᱠᱩ ᱚᱥᱩᱵᱤᱫᱟ ᱠᱚ ᱛᱟᱦᱮᱱᱟ ᱪᱤᱠᱟᱹᱵᱮᱱ ᱯᱟᱲᱦᱟᱜᱼᱟ ᱦᱮᱸᱥᱮ
ᱦᱮᱸ ᱚᱱᱟ ᱦᱚᱸ ᱴᱷᱤᱠ ᱮᱢ ᱞᱟᱹᱭ ᱮᱫᱟ
ᱚ ᱦᱳᱭ ᱦᱳᱭ ᱛᱚ ᱜᱚᱝᱠᱮ ᱛᱟᱦᱚᱞᱮ ᱟᱵᱤᱱᱟᱜ ᱫᱚ ᱯᱟᱲᱦᱟᱣ ᱫᱚ ᱪᱟᱜ ᱠᱟᱱ ᱛᱟᱵᱚᱱᱟ ᱵᱟᱝ
ᱦᱮᱸ ᱯᱟᱲᱦᱟᱣ ᱦᱩᱭᱩᱜ ᱠᱟᱱ ᱜᱮᱭᱟ ᱦᱟᱸᱜ
ᱱᱚᱣᱟ ᱜᱮ ᱱᱮᱦᱚᱨ ᱪᱟᱸᱫᱚ ᱵᱚᱸᱜᱟ ᱴᱷᱮᱱ ᱡᱟᱛᱮ ᱟᱵᱚ ᱥᱟᱱᱼᱼ ᱼᱛᱟᱲ ᱫᱚᱵᱚᱱ ᱟᱵᱮ ᱱᱫᱚ ᱥᱟᱱᱛᱟᱲ ᱛᱮ ᱵᱮᱱ ᱯᱟᱲᱦᱟᱜ ᱠᱟᱱᱟ ᱥᱮ ᱪᱮᱫ?
ᱦᱮᱸ ᱥᱟᱱᱛᱟᱲ ᱛᱮᱜᱮ
ᱦᱳᱭ ᱟᱫᱚ ᱪᱟᱸᱫᱳ ᱵᱚᱸᱜᱟ ᱴᱷᱮᱱ ᱦᱚᱸ ᱟᱵᱤᱱ ᱡᱮᱢᱚᱱ ᱯᱟᱲᱦᱟᱜ ᱠᱟᱱᱟ ᱛᱚ ᱟᱫᱚ ᱢᱟᱱᱮ ᱡᱟᱦᱟᱱᱟᱜ ᱜᱮᱵᱤᱱ ᱧᱟᱢ ᱢᱟ ᱚᱱᱠᱟ ᱪᱮᱥᱴᱟᱭ ᱵᱤᱱ ᱟᱹᱞᱤᱧ ᱦᱚᱞᱤᱧ ᱪᱟᱹᱫᱳ ᱵᱚᱝᱜᱟ ᱴᱷᱮᱱ ᱱᱮᱦᱚᱨᱚᱜᱼᱟ ᱦᱮᱸᱥᱮ ᱡᱮ ᱟᱵᱚᱨᱮᱱ ᱥᱟᱱᱛᱟᱲ ᱢᱤᱰᱤᱭᱟᱢ ᱛᱮᱠᱚ ᱯᱟᱲᱦᱟᱜ ᱠᱟᱱᱟ ᱠᱚ ᱦᱚᱲ ᱠᱚ ᱡᱟᱦᱟᱸ ᱪᱟᱱᱥ ᱠᱚ ᱧᱟᱢ ᱢᱟ ᱡᱟᱦᱟᱱᱟᱜ ᱢᱟᱥᱴᱟᱨᱤ ᱠᱚᱨᱮ ᱦᱮᱸ ᱥᱮ ᱵᱟᱝ ᱚᱱᱠᱟ ᱵᱤᱱ ᱠᱩᱨᱩᱢᱩᱴᱩ ᱟᱠᱟᱫᱼᱟ ᱥᱮ ᱵᱟᱝ?
ᱠᱩᱨᱩᱢᱩᱴᱩ ᱜᱮ
ᱦᱳᱭ ᱦᱳᱭ ᱦᱮᱸ ᱟᱫᱚ ᱯᱚᱭᱥᱟ ᱠᱷᱚᱨᱚᱪᱚᱜ ᱠᱟᱱᱟ ᱥᱮ ᱩᱱᱟᱹᱜ ᱦᱚᱲᱟᱜ ᱚᱲᱟᱜ ᱦᱚᱲᱟᱜ ᱦᱮᱸᱥᱮ ᱠᱟᱹᱢᱤ ᱠᱟᱛᱮᱜ ᱯᱚᱭᱥᱟ ᱵᱚᱱ ᱨᱳᱡᱽᱜᱟᱨᱵᱚᱱ ᱠᱟᱱ ᱛᱮᱵᱚᱱ ᱯᱟᱲᱦᱟᱜ ᱠᱟᱱᱟ ᱦᱮᱸᱥᱮ
ᱦᱮᱸ
ᱦᱮᱸ
ᱚᱱᱠᱟᱜᱮ ᱫᱷᱩᱨᱟᱹᱣ ᱠᱚ ᱦᱩᱭᱩᱜᱼᱟ ᱠᱩᱨᱩᱢᱩᱴᱩ ᱡᱟᱦᱟᱸ
ᱦᱳᱭ ᱦᱳᱭ ᱦᱮᱸ ᱦᱮ ᱛᱟᱦᱚᱞᱮ ᱜᱚᱝ ᱠᱮ ᱟᱞᱮᱥᱮᱱ ᱫᱚ ᱩᱫᱽ ᱠᱚ ᱦᱩᱭᱩᱜ ᱜᱮᱭᱟ ᱥᱮ ᱵᱟᱝ ᱯᱩᱴᱠᱟ ᱩᱫᱽ ᱠᱚ ᱧᱟᱢᱚᱜ ᱜᱮᱭᱟ ᱥᱮ ᱵᱟᱝ ᱛᱚᱵᱮ
ᱦᱮᱸ ᱧᱟᱢᱚᱜ ᱜᱮᱭᱟ᱾
ᱚ
ᱢᱩᱨᱩᱫ ᱜᱟᱡᱟᱲ ᱠᱚ ᱢᱮᱱᱟᱜ ᱠᱟᱫᱟ ᱚᱱᱟ ᱠᱚᱨᱮ ᱜᱟᱡᱟᱲ ᱠᱚᱨᱮ ᱜᱮ ᱛᱚ ᱚᱱᱟ ᱠᱚᱨᱮ ᱜᱮ
ᱛᱚ ᱦᱩᱭᱩᱜ ᱠᱟᱱᱟ ᱛᱚ ᱛᱟᱦᱚᱞᱮ ᱡᱚᱢᱮᱫᱼᱟ ᱵᱤᱱ ᱥᱮ ᱵᱟᱝ ᱛᱚᱵᱮ
ᱦᱮᱸ ᱡᱚᱢ ᱦᱩᱭᱩᱜ ᱠᱟᱱ ᱜᱮᱭᱟ᱾ ᱛᱮᱦᱤᱧ ᱦᱚᱸᱞᱮ ᱡᱚᱢ ᱜᱮᱭᱟ ᱦᱚᱞᱟ ᱦᱚᱸ ᱟᱨ ᱩᱫᱽ ᱠᱚ ᱦᱩᱭᱩᱜ ᱠᱟᱱᱟ᱾ ᱚᱱᱟ ᱠᱚᱜᱮᱞᱮ ᱛᱮᱦᱮᱧ ᱞᱮ ᱩᱛᱩ ᱞᱮᱫᱼᱟ
ᱟᱪᱪᱷᱟ ᱟᱪᱪᱷᱟ᱾ᱟᱹᱰᱤ ᱢᱚᱸᱡᱽ ᱜᱮ
ᱦᱮᱸ
ᱟᱹᱰᱤ ᱱᱟᱯᱟᱭ ᱜᱮ ᱵᱩᱡᱷᱟᱹᱜ-ᱟ ᱛᱚ ᱩᱫᱽ ᱟᱨ ᱚᱱᱮ ᱯᱩᱴᱠᱟᱹ ᱫᱚ ᱥᱤᱡᱤᱱ ᱨᱮᱱᱟᱜ ᱡᱤᱱᱤᱥ ᱛᱚ᱾ ᱵᱤᱱᱟᱹ ᱥᱟᱨ ᱛᱮᱱᱟᱜ
ᱦᱮᱸ ᱢᱚᱡᱽ ᱜᱮ ᱟᱹᱭᱠᱟᱹᱜ ᱜᱮᱭᱟ ᱱᱚᱣᱟ ᱫᱚ
ᱦᱳᱭ ᱦᱳᱭ ᱟᱹᱞᱤᱧ ᱫᱚ ᱡᱟᱹᱥᱛᱤ ᱵᱷᱟᱜ ᱩᱫᱽ ᱜᱮᱞᱤᱧ ᱠᱩᱥᱤᱭᱟᱜᱼᱟ ᱫᱚᱢᱮ ᱥᱤᱵᱤᱞ ᱞᱤᱧᱟ ᱟᱵᱤᱱ ᱫᱚ ᱛᱟᱦᱚᱞᱮ ᱯᱷᱩᱴᱠᱟᱹ ᱥᱮ ᱩᱫᱽ ᱚᱠᱟᱴᱟᱜ ᱵᱤᱱ ᱠᱩᱥᱤᱭᱟᱜᱼᱟ ᱥᱮ ᱵᱟᱱᱟᱨ ᱜᱮᱵᱤᱱ ᱠᱩᱥᱤᱭᱟᱜ ᱜᱮᱭᱟ᱾
ᱠᱩᱥᱤ ᱫᱚ ᱵᱟᱱᱟᱨ ᱜᱮᱭᱟ ᱟᱫᱚ ᱯᱩᱴᱠᱟᱹ ᱫᱚ ᱠᱷᱩᱵ ᱠᱚᱢ ᱡᱚᱢ ᱦᱩᱭ ᱟᱠᱟᱱᱟ᱾ ᱟᱫᱚ ᱵᱟᱱᱟᱨ ᱜᱮ ᱯᱟᱹᱴᱩᱠᱟᱹ ᱫᱚ ᱠᱷᱩᱵ ᱠᱚᱢ ᱧᱟᱢᱚᱜᱼᱟ᱾ ᱱᱚᱛᱮ ᱟᱞᱮ ᱥᱮᱫ ᱫᱚ ᱩᱱᱟᱹᱜ ᱫᱚ ᱩᱫᱽ ᱫᱚ ᱧᱟᱢᱚᱜ ᱜᱮᱭᱟ ᱚᱱᱟ ᱫᱚ ᱩᱛᱩᱭ ᱜᱮᱭᱟᱹᱞᱮ ᱥᱩᱲᱟ ᱠᱚ ᱥᱩᱲᱟ ᱜᱮᱭᱟ ᱞᱮ᱾
ᱚ ᱟᱪᱪᱷᱟ ᱟᱪᱪᱷᱟ᱾ ᱛᱤᱞᱤᱧ ᱡᱟᱹᱯᱤᱫᱟ